ᱡᱚᱦᱟᱨ ᱜᱮ
ᱦᱮᱸ ᱡᱚᱦᱟᱨ ᱜᱮ ᱪᱮᱫ ᱞᱮᱠᱟ ᱟᱨ ᱱᱟᱯᱟᱭ ᱵᱟᱲᱟ ᱜᱮᱛᱚ
ᱦᱮᱸ ᱱᱟᱯᱟᱭ ᱜᱮ ᱟᱯᱮ ᱠᱚᱜᱮ ᱚᱠᱟᱞᱮᱠᱟ
ᱟᱞᱮ ᱠᱚᱦᱚᱸ ᱱᱟᱯᱟᱭ ᱵᱟᱲ‌ᱟᱜᱮ
ᱟᱪᱪᱷᱟ ᱫᱤᱭᱮ ᱚᱲᱟᱜ ᱨᱮᱱ ᱦᱚᱲ ᱠᱚᱫᱚ ᱪᱮᱫ ᱞᱮᱠᱟ ᱢᱮᱱᱟᱜ ᱠᱚᱣᱟ
ᱦᱮᱸ ᱚᱲᱟᱜ ᱨᱮᱱ ᱦᱚᱲ ᱠᱚᱦᱚᱸ ᱱᱤᱛᱚᱜ ᱫᱚ ᱱᱟᱯᱟᱭ ᱵᱟᱲᱟ ᱜᱮ ᱢᱮᱱᱟᱜ ᱠᱚᱣᱟ ᱟᱯᱮᱥᱮᱫ ᱜᱮ ᱪᱮᱫ ᱞᱮᱠᱟ ᱚᱲᱟᱜ ᱨᱮ ᱜᱚᱜᱚ ᱵᱟᱵᱟ ᱠᱚ ᱪᱮᱫ ᱞᱮᱠᱟ ᱱᱟᱯᱟᱭ ᱜᱮᱛᱚ
ᱦᱮᱸ ᱜᱚᱜᱚ ᱵᱟᱵᱟ ᱠᱚ ᱥᱟᱱᱟᱢ ᱜᱮ ᱱᱤᱛᱚᱜ ᱫᱚ ᱱᱟᱯᱟᱭ ᱜᱮ ᱢᱮᱱᱟᱜ ᱠᱚᱣᱟ ᱟᱨ ᱥᱚᱢᱟᱭ ᱥᱚᱢᱟᱭ ᱜᱮ ᱚᱱᱮ ᱚᱱᱠᱟ ᱥᱮ ᱟᱵᱚᱦᱟᱣᱟ ᱠᱚ ᱟᱹᱰᱤ ᱠᱷᱟᱨᱟᱯ ᱪᱟᱞᱟᱜ ᱠᱟᱱᱛᱮ ᱠᱷᱩᱜ ᱢᱟᱸᱫᱟ ᱠᱚ ᱧᱟᱧᱟᱢ ᱠᱟᱱ ᱜᱮᱭᱟ ᱟᱨᱠᱤ ᱥᱚᱢᱚᱭ ᱨᱮ
ᱦᱩᱸ
ᱟᱫᱚ ᱦᱟᱜ ᱚᱱᱠᱟᱜᱮ ᱤᱧᱦᱚᱸ ᱫᱚᱨᱚᱥᱚᱨᱚ ᱜᱤᱧ ᱟᱹᱭᱠᱟᱹᱣᱫᱟ ᱢᱟᱸᱫᱟ ᱧᱚᱜ ᱠᱟᱹᱱᱟᱹᱧ
ᱚ ᱦᱳᱭ ᱛᱷᱚᱲᱟ ᱚᱱᱮ ᱚᱱᱠᱟ ᱫᱟᱜ ᱥᱤᱛᱩᱝ ᱮᱢᱟᱱ ᱠᱚᱛᱮ ᱛᱷᱚᱲᱟᱜᱟᱱ ᱦᱚᱲᱢᱚ ᱨᱮ ᱛᱷᱚᱲᱟᱜᱟᱱ ᱛᱷᱚᱲᱟ ᱜᱟᱱ ᱵᱚᱫᱚᱞᱚᱜ ᱠᱟᱱᱟ ᱱᱚᱣᱟ ᱦᱚᱭ ᱠᱚ ᱟᱫᱚ ᱛᱷᱚᱲᱟ ᱜᱟᱱ ᱚᱱᱟᱛᱮ ᱠᱷᱩᱜ ᱢᱟᱸᱫᱟ ᱟᱹᱭᱠᱟᱹᱣ ᱢᱟᱪᱷᱟᱜ ᱠᱟᱱ ᱜᱮᱭᱟ ᱤᱧ ᱦᱚᱸ ᱚᱱᱠᱟᱜᱮ ᱛᱷᱚᱲᱟ ᱜᱟᱱ ᱠᱷᱩᱜ ᱢᱟᱸᱫᱟ ᱠᱚᱫᱚ ᱦᱮᱱᱟᱜ ᱦᱟᱛᱟᱲ ᱜᱮᱭᱟ ᱟᱫᱚ ᱱᱚᱣᱟ ᱠᱚᱫᱚ ᱛᱷᱚᱲᱟ ᱱᱚᱨᱢᱟᱞ ᱜᱮᱛᱮ ᱚᱱᱟ ᱟᱪᱪᱷᱟ ᱚᱱᱠᱟ ᱫᱚ ᱧᱮᱞᱧᱟᱢ ᱵᱟᱲᱟᱭ ᱜᱮᱭᱟ ᱥᱮ-ᱪᱮᱫ
ᱦᱮᱸ ᱵᱟᱠᱷᱟᱡ ᱫᱚ ᱟᱫᱚ ᱚᱱᱟ ᱠᱚ ᱧᱟᱢ ᱟᱭᱢᱟ ᱫᱤᱱ ᱯᱚᱨ ᱛᱷᱚᱲᱟ ᱠᱷᱩᱜ ᱢᱟᱸᱫᱟ ᱧᱟᱢ ᱦᱚᱸ ᱴᱷᱤᱠ ᱜᱮᱭᱟ ᱟᱨ ᱢᱤᱫ ᱫᱷᱟᱣ ᱨᱮ ᱡᱩᱫᱤ ᱦᱮ ᱞᱟᱹᱴᱩ ᱧᱚᱜ ᱨᱩᱣᱟᱹ ᱧᱟᱢ ᱟᱡᱟᱨ ᱧᱟᱢ ᱞᱮᱢ ᱠᱷᱟᱡ ᱫᱚ ᱦᱟᱸᱜ ᱚᱱᱟ ᱢᱟ ᱟᱹᱰᱤ ᱵᱤᱯᱟᱫ ᱥᱮᱫ ᱜᱮ ᱤᱫᱤᱭᱟ ᱟᱫᱚ ᱞᱟᱹᱭ ᱵᱟᱲᱟᱭᱟᱠᱚ ᱡᱮ ᱤᱭᱟᱹ ᱛᱚ ᱢᱟᱡᱷᱮ ᱢᱟᱡᱷᱮ ᱨᱩᱣᱟᱹ ᱵᱟᱲᱟᱭ ᱦᱚᱸ ᱟᱹᱰᱤ ᱵᱷᱟᱜᱮ ᱜᱮᱭᱟ ᱥᱮ ᱪᱮᱫ ᱞᱮᱠᱟ
ᱦᱳᱭ ᱦᱮᱸ
ᱚᱱᱠᱟ ᱦᱟᱞᱠᱟ ᱠᱚᱨᱮ ᱟᱨᱠᱤ
ᱦᱳᱭ ᱟᱨ ᱛᱚᱵᱮ ᱜᱚᱢᱠᱮ ᱟᱯᱮ ᱯᱟᱦᱴᱟ ᱫᱚ ᱫᱟᱜ ᱠᱚᱫᱚ ᱪᱮᱫ ᱞᱮᱠᱟ ᱫᱟᱜ ᱠᱚ ᱡᱟᱹᱲᱤ ᱦᱩᱭᱩᱜ ᱠᱟᱱᱟ ᱥᱮ ᱵᱟᱝ ᱚᱱᱟ ᱪᱮᱫ ᱠᱚ ᱵᱮᱱᱟᱜ-ᱟ ᱛᱚᱞᱟ ᱠᱚ ᱨᱚᱦᱚᱭ ᱦᱩᱭᱩᱜ ᱮᱦᱚᱵ ᱠᱟᱱᱟ ᱥᱮ ᱵᱟᱝ ᱛᱚᱞᱟ ᱠᱚ ᱜᱤᱰᱤ ᱦᱩᱭᱩ ᱠᱟᱱᱟ ᱥᱮ ᱵᱟᱝ
ᱦᱮᱸ ᱟᱞᱮᱥᱮᱫ ᱫᱚ ᱦᱟᱸᱜ ᱚᱱᱮ ᱛᱚᱞᱟ ᱩᱰᱩᱠ ᱞᱮᱱ ᱫᱚ ᱚᱱᱮ ᱜᱟᱹᱪᱷᱤ ᱠᱚᱫᱚ ᱜᱤᱰᱤ ᱦᱩᱭ ᱟᱠᱟᱱᱟ ᱦᱩᱭ ᱮᱱᱟ ᱢᱳᱴᱟᱢᱩᱴᱤ ᱯᱚᱱᱮᱨᱚ ᱵᱤᱥ ᱫᱤᱱ ᱜᱟᱱ ᱦᱩᱭ ᱟᱠᱟᱱᱟ ᱟᱫᱚ ᱦᱟᱸᱜ ᱫᱟᱜ ᱜᱮ ᱥᱮᱨᱚᱠᱚᱢ ᱫᱟᱜ ᱡᱟᱹᱲᱤ ᱵᱟᱹᱱᱩᱜ ᱟᱠᱟᱫ ᱛᱮ ᱥᱮᱨᱢᱟ ᱦᱚᱭ ᱫᱟᱜ ᱵᱟᱭ ᱡᱟᱹᱲᱤᱭᱮᱫ ᱛᱮ ᱟᱫᱚ ᱨᱚᱦᱚᱭ ᱠᱚᱫᱚ ᱦᱟᱸᱜ ᱵᱟᱞᱮ ᱞᱟᱜᱟᱣ ᱠᱟᱱᱟ ᱵᱟᱹᱭᱦᱟᱹᱲ ᱠᱚᱫᱚ ᱡᱟᱜᱮ ᱰᱤᱵ ᱫᱟᱜ ᱛᱮ ᱟ.... ᱥᱤ ᱦᱩᱭᱩᱜ ᱠᱟᱱᱟ ᱱᱤᱛᱚᱜ ᱫᱷᱟᱹᱵᱤᱡ ᱛᱮ ᱦᱟᱸᱜ ᱟ.. ᱦᱩᱲᱩ ᱨᱚᱦᱚᱭ ᱠᱚᱫᱚ ᱵᱟᱞᱮ ᱮᱦᱚᱵ ᱟᱠᱟᱫᱟ ᱟᱫᱚ ᱟᱨ ᱫᱚᱥ ᱵᱟᱨᱚ ᱫᱤᱱ ᱠᱷᱟᱡ ᱜᱮ ᱞᱮ ᱮᱦᱚᱵᱚᱜᱼᱟ ᱦᱟᱸᱜ ᱟᱹᱰᱤ ᱟᱹᱰᱤ ᱩᱥᱟᱹᱨᱟ ᱜᱤ, ᱟᱨ ᱟᱯᱮ ᱥᱮᱫ ᱫᱚ ᱚᱠᱟ ᱞᱮᱠᱟ??
ᱟᱞᱮ ᱥᱮᱫ ᱦᱚᱸ ᱜᱚᱢᱠᱮ ᱫᱟᱜ ᱟᱞᱮ ᱢᱟ ᱮᱱᱛᱮᱫ ᱟᱞᱮ ᱦᱚᱸ ᱪᱮᱫ ᱠᱚ ᱢᱮᱱᱟ ᱟᱞᱮ ᱢᱟ ᱥᱮᱨᱢᱟ ᱫᱟᱜ ᱡᱟᱹᱲᱤ ᱵᱷᱚᱨᱥᱟ ᱠᱟᱱ ᱜᱮᱞᱮ ᱵᱟᱭ ᱡᱟᱹᱲᱤ ᱠᱷᱟᱡ ᱫᱚ ᱟᱞᱮ ᱥᱮᱫ ᱫᱚ ᱪᱟᱥ ᱠᱚᱦᱚᱸ ᱵᱟᱝ ᱦᱩᱭᱩᱜᱼᱟ ᱚᱱᱠᱟ ᱰᱤᱯ ᱮᱢᱟᱱ ᱨᱮᱭᱟᱜ ᱮᱸ ᱵᱮᱵᱚᱥᱛᱷᱟ ᱠᱚ ᱥᱩᱵᱤᱫᱷᱟ ᱠᱚ ᱵᱟᱹᱱᱩᱜ ᱧᱚᱜ ᱛᱮ ᱟᱫᱚ ᱟᱞᱮ ᱫᱚ ᱛᱷᱚᱲᱟ ᱫᱟᱜ ᱨᱮᱭᱟᱜ ᱞᱮ ᱛᱷᱚᱲᱟ ᱜᱟᱱ ᱞᱮ ᱛᱷᱚᱲᱟ ᱚ-ᱠᱷᱩᱞᱟᱹᱱ ᱧᱚᱜ ᱜᱮᱭᱟᱞᱮ ᱟᱫᱚ ᱚᱱᱟᱛᱮ ᱟᱞᱮ ᱥᱮᱫ ᱫᱚ ᱫᱟᱜ ᱵᱷᱚᱨᱥᱟ ᱜᱮ ᱮ.. ᱢᱤᱫ ᱪᱷᱚᱴ ᱜᱤ ᱞᱮ ᱪᱟᱥᱚᱜᱼᱟ ᱟᱫᱚ ᱚᱱᱟᱛᱮ ᱱᱤᱛᱳᱜ ᱫᱟᱜ ᱦᱚᱸ ᱵᱟᱭ ᱫᱟᱜ ᱠᱮᱫᱟ ᱛᱚᱞᱟ ᱠᱚ ᱜᱤᱰᱤ ᱵᱟᱲᱟ ᱦᱩᱭ ᱟᱠᱟᱱᱟ ᱜᱪᱷᱤ ᱠᱚ ᱞᱟᱹᱴᱩ ᱵᱟᱲᱟᱭ ᱱᱟ ᱛᱚᱜ ᱫᱚ ᱟᱫᱚ ᱪᱮᱫ ᱠᱚ ᱢᱮᱱᱟ ᱫᱟᱜ ᱜᱤ ᱵᱟᱹᱱᱩᱜᱼᱟ ᱢᱟᱴᱷ ᱨᱮ ᱚᱠᱟ ᱨᱮᱦᱚᱸᱭ ᱫᱟᱜ ᱦᱚᱸᱤ ᱵᱟᱹᱱᱩᱜᱼᱟ ᱠᱷᱮᱛ ᱮᱢᱟᱱ ᱨᱮ ᱪᱮᱫ ᱫᱚ ᱯᱩᱨᱟᱹ ᱨᱚᱦᱚᱲ ᱪᱟᱵᱟ ᱜᱮᱭᱟ ᱟᱫᱚ ᱚᱱᱟᱛᱮ ᱵᱟᱝ ᱫᱟᱜ ᱵᱟᱝ ᱵᱟᱹᱱᱩᱜ ᱛᱮ ᱨᱚᱦᱚᱭ ᱦᱚᱸ ᱵᱟᱝ ᱟᱹᱣᱨᱤ ᱞᱮ ᱮᱦᱚᱵᱟ ᱟᱞᱮ ᱫᱚ
ᱟᱪᱪᱷᱟ ᱛᱟᱦᱞᱮ ᱫᱚ ᱱᱤᱛ ᱫᱷᱟᱹᱵᱤᱡ ᱦᱟᱸᱜ ᱛᱟᱦᱞᱮ ᱫᱟᱜ ᱵᱮᱜᱚᱨ ᱛᱮᱜᱮ ᱟᱞᱮ ᱥᱮᱫ ᱞᱮᱠᱟᱜᱮ ᱵᱟᱯᱮ ᱮᱦᱚᱵ ᱫᱟᱲᱮ ᱣᱟᱠᱟᱜᱼᱟ ᱟᱫᱚ ᱦᱟᱸᱜ ᱫᱟᱜ ᱫᱟᱜ ᱛᱟᱺᱜᱤ ᱨᱮᱜᱮ ᱥᱟᱱᱟᱢ ᱫᱤᱥᱚᱢ ᱦᱚᱲ ᱜᱮ ᱢᱮᱱᱟᱜ ᱠᱚᱣᱟ ᱫᱟᱜ ᱞᱮᱠᱷᱟᱡ ᱜᱮ ᱱᱤᱭᱟᱹ ᱡᱮᱢᱚᱱ ᱞᱟᱹᱭ ᱠᱮᱫᱟ ᱟᱯᱮ ᱱᱟᱠᱷᱟ ᱫᱚ ᱛᱟᱦᱚᱞᱮ ᱱᱤᱭᱟᱹ ᱵᱚᱪᱷᱚᱨ ᱨᱮ ᱵᱚᱨᱥᱟ ᱨᱮᱜᱮ ᱢᱤᱫ ᱫᱷᱟᱚᱢ ᱪᱟᱥ ᱦᱩᱭᱩᱜᱼᱟ ᱚᱱᱟ ᱞᱮᱠᱟᱛᱮ ᱟᱞᱮ ᱱᱟᱠᱷᱟ ᱫᱚ ᱦᱟᱸᱜ ᱱᱚᱛᱮ ᱫᱚ ᱵᱚᱪᱷᱚᱨ ᱨᱮ ᱵᱟᱨᱫᱚᱢ ᱜᱮ ᱦᱩᱭᱩᱜᱼᱟ ᱥᱩᱵᱤᱫᱷᱟ ᱵᱟᱹᱱᱩᱜ ᱟᱠᱟᱫᱟ ᱡᱚᱢ ᱨᱮᱱᱟᱜ ᱫᱚ ᱡᱮᱢᱚᱱ ᱟᱟᱯᱮ ᱱᱠᱷᱟ ᱜᱮ ᱵᱚᱪᱷᱚᱨ ᱨᱮ ᱡᱩᱫᱤ ᱢᱤᱫ ᱫᱚᱢ ᱦᱩᱭ ᱞᱮᱱ ᱠᱷᱟᱱ ᱠᱷᱟᱡ ᱛᱟᱦᱚᱞᱮ ᱫᱚ ᱢᱤᱫ ᱫᱷᱚᱢ ᱜᱮ ᱢᱚᱡᱽ ᱛᱮ ᱵᱟᱭ ᱫᱟᱜ ᱟᱵᱚᱱ ᱠᱷᱟᱱ ᱫᱚ ᱛᱟᱦᱚᱞᱮ ᱫᱚ ᱦᱮ ᱚᱠᱟᱞᱮᱠᱟ ᱦᱩᱲᱩ ᱦᱩᱭᱩᱜᱼᱟ ᱟᱨ ᱚᱱᱟᱜᱮ ᱵᱚᱪᱷᱚᱨ ᱠᱩᱞᱟᱹᱣ ᱡᱚᱢ ᱦᱩᱭᱩᱜᱼᱟ ᱛᱟᱭ ᱵᱟᱝ
ᱦᱳᱭ ᱦᱳᱭ ᱦᱮᱸ ᱜᱚᱝᱠᱮ ᱡᱟᱦᱟᱸ ᱞᱮᱠᱟ ᱟᱹᱞᱤᱧ ᱞᱤᱧ ᱵᱟᱰᱟᱭᱟ ᱪᱮᱫ ᱠᱚ ᱢᱮᱱᱟ ᱟᱯᱮ ᱵᱟᱝᱜᱟᱞ ᱯᱚᱱᱚᱛ ᱯᱟᱥᱴᱟ ᱱᱟᱠᱷᱟ ᱾ ᱦᱮᱸ ᱟᱫᱚᱢ, ᱟᱫᱚᱢ, ᱟᱫᱚᱢ, ᱟᱫᱚᱢ ᱾ ᱟᱫᱚᱢ ᱟᱫᱚᱢ ᱡᱟᱭᱜᱟ ᱨᱮ, ᱟᱯᱮ ᱵᱟᱝᱜᱟᱞ ᱯᱚᱱᱚᱛ ᱨᱤᱜᱤ ᱾ ᱪᱮᱫ ᱠᱚ ᱢᱮᱱᱟ ᱯᱮ ᱪᱷᱚᱴ ᱦᱚᱸᱠᱚ ᱪᱟᱥᱚᱜᱼᱟ ᱵᱟᱨ ᱪᱷᱚᱴ ᱦᱚᱸᱠᱚ ᱪᱟᱥᱚᱜᱼᱟ ᱟᱫᱚ ᱾ ᱛᱷᱚᱲᱟ ᱜᱟᱱ ᱫᱟᱜ ᱡᱚᱞ ᱵᱚᱞᱮ ᱥᱩᱵᱤᱫᱷᱟ ᱢᱮᱱᱟᱜ ᱛᱮ ᱯᱟᱥᱮᱡ ᱟᱫᱚ ᱾ ᱟᱯᱮ ᱯᱟᱥᱴᱟ ᱫᱚ ᱪᱮᱫ ᱞᱮᱠᱟ ᱪᱚᱝ ᱟᱫᱚᱢ ᱟᱫᱚᱢ ᱯᱟᱥᱴᱟ ᱫᱩᱞᱤᱧ ᱟᱸᱡᱚᱢ ᱵᱟᱲᱟ ᱟᱠᱟᱫ ᱜᱮᱭᱟ ᱵᱚᱞᱮ ᱵᱟᱨ ᱯᱮ ᱪᱷᱚᱲ ᱪᱟᱥᱚᱜᱼᱟ ᱟᱫᱚ ᱚᱱᱮ ᱰᱤᱯ ᱠᱚ ᱢᱮᱱᱟᱜ ᱛᱟᱯᱮᱥᱮ ᱟᱫᱚ ᱚᱠᱟ ᱚᱠᱟ ᱠᱚᱨᱮ ᱪᱚ ᱩᱱᱟᱹᱜ ᱫᱚ ᱵᱟᱹᱞᱤᱧ ᱵᱟᱲᱟᱭᱟ ᱠᱷᱟᱹᱞᱤ ᱞᱤᱧ ᱟᱸᱡᱚᱢ ᱵᱟᱲᱟᱣ ᱟᱠᱟᱫᱟ
ᱦᱮᱸᱻ ᱱᱚᱠᱟ ᱚᱱᱠᱟᱜᱤ ᱯᱮ ᱪᱷᱚ ᱫᱚ ᱵᱟᱝ ᱦᱩᱭᱩᱜᱼᱟ ᱦᱩᱲᱩ ᱪᱟᱥ ᱫᱚ ᱵᱟᱨᱪᱷᱚ, ᱵᱷᱟᱜᱮ ᱦᱩᱭᱩᱜᱼᱟ ᱟᱨ ᱥᱟᱵ ᱠᱟᱜᱼᱟᱢ ᱱᱚᱛᱮ ᱜᱩᱦᱩᱢ ᱛᱩᱲᱤ ᱠᱩ ᱫᱟᱨᱮ ᱥᱚᱵᱡᱽᱤ ᱠᱚᱦᱚᱸ ᱚᱱᱟ ᱠᱚᱦᱚᱸ ᱨᱚᱦᱚᱭ ᱦᱩᱭᱩᱜᱼᱟ ᱚᱱᱟ ᱠᱚ ᱵᱷᱟᱜᱤ ᱦᱩᱭᱩᱜ ᱜᱮᱭᱟ ᱾ ᱟᱞᱮᱥᱮᱫ ᱫᱚ ᱢᱟᱱᱮ ᱚᱱᱟ ᱠᱚ ᱨᱚᱦᱚᱭ ᱨᱮᱱᱟᱜ ᱫᱟᱜ ᱨᱮᱱᱟᱜ ᱚᱵᱷᱟᱵᱽ ᱫᱚ ᱵᱟᱹᱱᱩᱜᱼᱟ ᱰᱤᱯ ᱠᱚ ᱢᱮᱱᱟᱜ ᱟᱠᱟᱜᱼᱟ ᱛᱚ ᱟᱫᱚ ᱚᱱᱟ ᱞᱟᱹᱜᱤᱫ ᱛᱮ ᱚᱫᱩᱱᱤᱫᱷᱟ ᱫᱚ ᱡᱟᱦᱟᱸᱱᱟᱜ ᱫᱚ ᱵᱟᱹᱱᱩᱜ ᱟᱠᱟᱫᱟ ᱟᱨ ᱡᱚᱢ ᱧᱩ ᱠᱚᱛᱮ ᱦᱚᱸ ᱟᱞᱮ ᱫᱚ ᱵᱟᱞᱮ ᱴᱟᱱᱟᱣ ᱵᱟᱲᱟᱜ ᱜᱮᱭᱟ, ᱡᱚᱢ ᱨᱮᱱᱟᱜ ᱫᱚ ᱚᱵᱷᱟᱵᱽ ᱵᱟᱹᱱᱩᱜ ᱠᱟᱫᱟ ᱾ ᱚᱱᱟᱜᱤ ᱡᱚᱛᱚ ᱥᱮᱫ ᱛᱮᱜᱮᱞ ᱞᱮ ᱴᱷᱤᱠ ᱜᱮᱭᱟ ᱟᱞᱮ ᱱᱟᱠᱷᱟ ᱫᱚ ᱾ ᱟᱯᱮ ᱥᱮᱫ ᱜᱮ ᱪᱮᱫ ᱠᱚ? ᱡᱚᱢ ᱤᱫᱤ ᱠᱟᱛᱮᱫ ᱥᱮ ᱪᱮᱫ ᱠᱚ ᱴᱟᱱᱟ ᱯᱟᱲᱟ ᱚᱱᱠᱟ ᱢᱮᱱᱟᱜ ᱛᱟᱯᱮ ᱠᱷᱟᱡ ᱛᱷᱚᱲᱟᱢ ᱞᱟᱹᱭ ᱠᱷᱟᱡ ᱵᱷᱟᱹᱜᱤ ᱠᱚᱜᱼᱟ ᱾
ᱦᱳᱭ ᱜᱚᱢᱠᱮ ᱦᱮᱸ ᱢᱚᱡᱽ ᱵᱤᱱ ᱞᱟᱸᱭ ᱾ ᱠᱮᱫᱟ ᱟᱹᱰᱤ ᱢᱚᱡᱽ ᱪᱮᱫ ᱠᱚ ᱢᱮᱱᱟ ᱟᱞᱮ ᱯᱟᱥᱴᱟ ᱫᱚ ᱟᱞᱮ ᱯᱟᱥᱴᱟ ᱫᱚ ᱪᱮᱫ ᱠᱚ ᱢᱮᱱᱟ ᱾ ᱤᱰᱥᱮ ᱱᱤᱛᱚᱜ ᱵᱚᱨᱥᱟ ᱥᱩᱢᱚᱭ ᱚᱠᱟ ᱦᱩᱲᱩᱜ ᱪᱟᱥ ᱦᱩᱭᱩᱜ ᱠᱟᱱ, ᱟᱨᱮ ᱫᱟᱜ ᱠᱷᱟᱡ ᱫᱚ ᱪᱟᱥ ᱫᱚ ᱟᱹᱰᱤ ᱱᱟᱯᱟᱭ ᱜᱮ ᱦᱩᱭᱩᱜᱼᱟ ᱟᱨ ᱵᱟᱭ ᱫᱟᱜ ᱞᱮᱠᱟᱡ ᱫᱚ ᱠᱷᱮᱛ ᱠᱚ ᱯᱩ ᱴᱟᱺᱰᱤ ᱵᱟᱹᱭᱦᱟᱹᱲ ᱠᱚ ᱯᱩᱨᱟᱹ ᱠᱷᱟᱹᱞᱤ ᱜᱮ ᱛᱟᱦᱮᱱᱟ ᱾ ᱨᱚᱦᱚᱲ ᱜᱮ ᱛᱟᱦᱮᱱᱟ ᱵᱟᱝ ᱵᱟᱝ ᱪᱟᱥᱚᱜᱼᱟ ᱵᱟᱨ ᱯᱮ ᱵᱚᱪᱷᱚᱨ ᱚᱱᱠᱟ ᱟᱞᱮ ᱥᱮᱫ ᱛᱟᱵᱱᱟ ᱜᱚᱢᱠᱮ ᱾ ᱵᱟᱨᱯᱮ ᱵᱚᱪᱷᱚᱨ ᱫᱟᱜ ᱦᱚᱸ ᱵᱟᱭ ᱫᱟᱜ ᱞᱮᱫᱟ ᱾ᱟᱫᱚ ᱵᱟᱨ ᱯᱮ ᱵᱚᱪᱷᱚᱨ ᱟᱞᱮ ᱫᱚ ᱛᱷᱚᱲᱟ ᱜᱟᱱ ᱦᱚᱸ ᱦᱩᱲᱩ ᱠᱚ ᱮᱢᱟᱱ ᱠᱚᱦᱚᱸ ᱵᱟᱞᱮ ᱨᱚᱦᱚᱭ ᱞᱮᱫᱟ ᱾ ᱤᱱᱠᱟᱹ ᱜᱮ ᱛᱟᱵ ᱱᱟ ᱟᱫᱚ ᱚᱱᱮ ᱚᱱᱟ ᱠᱷᱚᱱ ᱱᱟᱹᱭ ᱢᱮᱱᱟᱜᱼᱟ ᱾ ᱚᱱᱟ ᱵᱟᱹᱭᱦᱟᱹᱲ ᱯᱟᱥᱴᱟ ᱫᱚ ᱵᱟᱝ ᱥᱟᱭᱮᱰ ᱯᱟᱥᱴᱟ ᱨᱮ ᱟᱫᱚ ᱚᱱᱟ ᱱᱟᱠᱷᱟ ᱫᱚ ᱠᱷᱟᱹᱞᱤ ᱥᱚᱵᱽᱡᱤ ᱪᱟᱥ ᱮᱢᱟᱱ ᱠᱚ ᱦᱩᱭᱩᱜᱼᱟ ᱾ ᱚᱱᱟ ᱱᱟᱠᱷᱟ ᱨᱮᱭᱟᱜ ᱦᱟᱥᱟ ᱫᱚ, ᱛᱷᱚᱲᱟ ᱜᱤᱛᱤᱞ ᱢᱟᱪᱷᱟ ᱜᱮᱭᱟ ᱾ ᱟᱫᱚ ᱚᱱᱟ ᱱᱟᱠᱷᱟ ᱨᱮᱫᱚ, ᱚᱱᱮ ᱚᱱᱠᱟ ᱪᱮᱫ ᱠᱚᱪᱚ ᱡᱚᱱᱰᱨᱟ ᱮᱢᱟᱱ ᱠᱚᱞᱮ ᱪᱟᱥ ᱪᱷᱟ ᱚᱱᱟ ᱜᱩᱦᱩᱢ ᱠᱚ ᱛᱩᱲᱤ ᱠᱚ ᱪᱮᱫᱠᱚ ᱢᱮᱱᱟ ᱚᱱᱟ ᱚᱱᱮ ᱚᱱᱟ ᱠᱷᱮᱨᱟ ᱠᱚ ᱪᱮᱫ ᱠᱚ ᱢᱮᱱᱟ ᱚᱱᱟ ᱠᱚ ᱡᱚᱛᱚ ᱚᱱᱟ ᱠᱚᱞᱮ ᱪᱟᱥ ᱮᱢᱟᱱ ᱜᱮᱭᱟ ᱵᱚᱞᱮ ᱾ ᱚᱱᱟ ᱜᱟᱰᱟ ᱟᱹᱲᱤ ᱯᱟᱥᱴᱟ ᱟᱫᱚ ᱚᱱᱟ ᱱᱟ‌ᱠᱷᱟᱨᱮ ᱫᱚ ᱫᱟᱜ ᱥᱩᱵᱤᱫᱟ ᱧᱚᱜ ᱜᱮᱭᱟ ᱟᱫᱚ ᱾ ᱠᱷᱮᱛ ᱥᱮᱫ ᱦᱩᱲᱩ ᱪᱟᱥ ᱞᱟᱹᱜᱤᱫ ᱫᱚ ᱵᱟᱝ ᱛᱤᱭᱳᱜᱚᱜᱼᱟ ᱟᱹᱰᱤ ᱡᱮᱞᱮᱧ ᱚᱱᱟ ᱫᱚ ᱦᱩᱭᱩᱜ ᱠᱟᱱᱟ ᱟᱫᱚ, ᱠᱷᱟᱹᱞᱤ ᱤᱱᱟᱹ ᱠᱚᱜᱮᱞᱮ ᱪᱟᱥ ᱵᱟᱲᱟᱜᱼᱟ ᱟᱨ ᱦᱩᱲᱩ ᱪᱟᱥ ᱫᱚ ᱥᱮᱨᱢᱟ ᱫᱟᱜ ᱵᱷᱚᱨᱥᱟ ᱜᱮ,
ᱟᱪᱪᱷᱟ ᱛᱟᱦᱚᱞᱮ ᱫᱚ ᱦᱩᱲᱩ ᱫᱚ ᱦᱟᱸᱜ ᱛᱟᱦᱚᱞᱮ ᱱᱚᱝᱠᱟ ᱢᱤᱫ ᱥᱤᱡᱤᱱᱜᱤ ᱵᱚᱨᱥᱟ ᱥᱤᱡᱤᱱᱜᱤ ᱥᱮᱨᱢᱟ ᱫᱟᱜ ᱟᱛᱮ ᱠᱷᱟᱡ ᱫᱚᱯᱮ ᱪᱟᱥ ᱠᱮᱫᱟ ᱟᱨ ᱵᱟᱭ, ᱫᱟᱜ ᱞᱮᱠᱷᱟᱡ ᱫᱚ ᱵᱟᱯᱮ ᱪᱟᱥ ᱫᱟᱲᱮᱭᱟᱜᱼᱟ ᱾ ᱟᱨ ᱱᱚᱝᱠᱟ ᱡᱚᱱᱰᱨᱟ ᱠᱚ ᱚᱱᱟ ᱠᱚᱫᱚ ᱯᱮ ᱛᱟᱦᱚᱞᱮ ᱚᱱᱟ ᱫᱚ ᱦᱟᱸᱜ, ᱦᱩᱭᱩᱜ ᱜᱮ ᱛᱟᱯᱮ ᱜᱮᱭᱟ ᱟᱨᱠᱤ? ᱟᱨ ᱛᱟᱦᱚᱞᱮ ᱤᱭᱟᱹ ᱟᱯᱮ ᱡᱚᱢ ᱨᱮᱼᱫᱚ ᱯᱮ ᱥᱮᱨᱚᱠᱚᱢ ᱚᱵᱷᱟᱵᱚᱜᱼᱟ ᱯᱮ ᱥᱮᱫ ᱵᱟᱯ ᱵᱟᱯᱮ ᱚᱵᱷᱟᱵᱚᱜᱼᱟ ᱪᱮᱫ ᱞᱮᱠᱟ?
ᱡᱚᱢ ᱠᱚᱨᱮ ᱫᱚ ᱠᱳᱱᱳ ᱚᱵᱷᱟᱵ ᱫᱚ ᱵᱟᱹᱱᱩᱜᱼᱟ, ᱡᱚᱢ ᱧᱩ ᱨᱮᱫᱚ ᱵᱚᱞᱮ ᱪᱮᱫ ᱠᱚ ᱢᱮᱱᱟ ᱾ ᱮ ᱟᱞᱮ ᱫᱚ ᱠᱟᱹᱢᱤ ᱡᱮᱭᱥᱮ ᱟᱞᱮ ᱫᱚ ᱟᱞᱮ ᱯᱟᱥᱴᱟ ᱫᱚ ᱜᱟᱰᱟ ᱢᱮᱱᱟᱜᱼᱟ, ᱜᱟᱰᱟ ᱱᱟᱹᱭ ᱜᱟᱰᱟ ᱟᱞᱮ ᱱᱟᱹᱭ ᱜᱟᱰᱟ ᱨᱮᱫᱚ ᱜᱤᱛᱤᱞ ᱟᱹᱰᱤ ᱫᱚᱢᱮ ᱢᱮᱱᱟᱜᱼᱟ ᱾ ᱟᱫᱚ ᱱᱚᱸᱰᱮ ᱠᱷᱚᱡ ᱜᱟᱹᱰᱤ ᱠᱚᱠᱚ ᱟᱹᱜᱩᱭᱟ ᱟᱫᱚ ᱚᱸᱰᱮᱜᱤ ᱫᱤᱱᱜᱤ ᱠᱟᱹᱢᱤ ᱞᱮ ᱪᱟᱞᱟᱜᱼᱟ ᱾ ᱫᱤᱱᱜᱤ ᱠᱟᱹᱢᱤ ᱞᱮ ᱪᱟᱞᱟᱜᱼᱟ ᱾ ᱢᱤᱫ ᱫᱤᱱ ᱨᱮᱜᱮ ᱤᱱᱟᱹ ᱯᱩᱭᱥᱟᱹ ᱵᱚᱞᱮ ᱠᱟᱹᱣᱰᱤ ᱠᱚ ᱟᱨᱡᱟᱜᱼᱟ ᱴᱷᱤᱠᱜᱤ, ᱢᱚᱴᱟᱢᱩᱴᱤ ᱦᱚᱲᱚ ᱱᱚᱝᱠᱟ ᱦᱟᱡᱟᱨ ᱴᱟᱠᱟ ᱯᱚᱱᱨᱚᱥ ᱥᱚ ᱥᱮᱫ ᱦᱮᱸ ᱫᱩ ᱦᱟᱡᱟᱨ ᱴᱟᱠᱟ ᱚᱱᱠᱟ ᱨᱚᱡᱽᱜᱟᱨᱚᱜᱼᱟ ᱮᱱᱛᱮ ᱟᱢᱟᱜ ᱠᱷᱟᱴᱟᱣ ᱦᱤᱥᱟᱹᱵ ᱛᱮ ᱟᱫᱚ ᱪᱮᱫ ᱠᱚᱱᱚ ᱚᱱᱟ ᱠᱚᱨᱮᱞᱮ ᱠᱟᱹᱢᱤ ᱵᱟᱲᱟᱭ ᱛᱮ ᱤᱱᱟᱹᱜ ᱚᱵᱷᱟᱵᱽ ᱵᱟᱞᱮ ᱟᱹᱭᱠᱟᱹᱣᱟ ᱡᱚᱢᱧᱩ ᱨᱮᱭᱟᱜ ᱟᱨ ᱟᱮ... ᱪᱟᱥ ᱵᱟᱝ ᱦᱩᱭ ᱞᱮᱱᱠᱷᱟᱡ ᱡᱚᱛᱚ ᱡᱤᱱᱤᱥ ᱜᱮ ᱠᱤᱨᱤᱧ ᱮᱢᱟᱱ ᱠᱟᱛᱮᱜ ᱞᱮ ᱡᱚᱢᱟ ᱫᱟᱣ... ᱪᱟᱣᱞᱮ ᱮᱢᱟᱱ ᱠᱚ ᱟᱨ ᱤᱱᱠᱟᱹ ᱢᱟ ᱧᱟᱢᱚᱜ ᱠᱟᱱ ᱜᱮ ᱪᱟᱣᱞᱮ ᱠᱚᱦᱚᱸ ᱵᱚᱞᱮ ᱟᱫᱚ ᱛᱷᱚᱲᱟ ᱜᱟᱱ ᱠᱤᱨᱤᱧ ᱦᱩᱭᱩᱜᱼᱟ ᱟᱫᱚ ᱡᱚᱢ ᱡᱚᱢ ᱨᱮᱭᱟᱜ ᱫᱚ ᱚᱥᱩᱵᱤᱫᱟ ᱫᱚ ᱵᱟᱹᱱᱩᱜᱼᱟ ᱟᱨ ᱡᱟ ᱥᱚᱵᱽᱡᱤ ᱮᱢᱟᱱ ᱠᱚᱢᱟ ᱤᱱᱠᱟᱢ ᱢᱟ ᱪᱟᱥᱚᱜ ᱠᱟᱱᱜᱮ ᱵᱚᱞᱮ ᱟᱯᱱᱟᱨ ᱨᱮ ᱡᱚᱢ ᱞᱮᱠᱟ ᱞᱟᱜᱤᱫ ᱠᱟᱱᱟ
ᱟᱪᱪᱷᱟ ᱦᱮᱸ ᱛᱟᱦᱚᱞᱮ ᱫᱚ ᱚᱥᱩᱵᱤᱫᱷᱟ ᱫᱚ ᱦᱟᱸᱜ ᱵᱟᱹᱱᱩᱜ ᱛᱟᱯᱮᱭᱟ ᱱᱤᱛᱚᱜ ᱫᱚ ᱡᱚᱢ ᱧᱩ ᱤᱫᱤ ᱠᱟᱛᱮᱫ ᱫᱚ ᱦᱮ ᱡᱟᱦᱟ ᱫᱚᱯᱮ ᱠᱟᱹᱢᱤ ᱵᱟᱲᱟᱭ ᱟᱯᱮ ᱟᱞᱮ ᱦᱚᱸᱞᱮ ᱠᱟᱹᱢᱤ ᱫᱚᱞᱮ ᱠᱟᱹᱢᱤ ᱵᱟᱲᱟᱭ ᱜᱮᱭᱟ ᱟᱞᱮ ᱟᱞᱮ ᱱᱟᱠᱷᱟ ᱫᱚ ᱱᱚᱛᱮ, ᱠᱟᱹᱢᱤ ᱠᱚᱫᱚ ᱱᱤᱭᱟᱹᱹ ᱥᱤᱡᱤᱱ ᱨᱮᱜᱮ ᱱᱤᱡᱮᱨᱟᱜ ᱦᱩᱲᱩ ᱠᱚ ᱠᱷᱮᱛ ᱠᱚ ᱡᱟᱹᱥᱛᱤ ᱡᱟᱹᱥᱛᱤ ᱢᱮᱱᱟᱜ ᱠᱟᱜᱼᱟ ᱚᱱᱟ ᱠᱚᱫᱚ ᱨᱚᱦᱚᱭ ᱦᱩᱭᱩᱜᱼᱟ, ᱛᱚ ᱱᱤᱡᱮᱨᱟᱜ ᱵᱟᱢ ᱨᱚᱦᱚᱭ ᱫᱚ ᱚᱠᱚᱭ ᱨᱚᱦᱚᱭ ᱛᱟᱢᱟ ᱟᱨ ᱥᱮᱨᱚᱠᱚᱢ ᱫᱚ ᱦᱟᱸᱜ ᱩᱸ.... ᱱᱤᱛᱚᱜ ᱫᱚ ᱟᱞᱮᱥᱮᱫ ᱫᱚ ᱚᱱᱟ ᱠᱚᱜᱮ ᱠᱟᱹᱢᱤ ᱫᱚ
ᱟᱨ ᱤᱧ ᱫᱚ ᱦᱟᱸᱜ ᱤᱧ ᱯᱟᱲᱦᱟᱜ ᱠᱟᱱᱟ ᱛᱚ ᱟᱫᱚ ᱦᱟᱸᱜ ᱥᱮᱭᱨᱚᱠᱚᱢ ᱱᱤᱛᱚᱜ ᱫᱚ ᱵᱟᱨᱦᱮ ᱧᱚᱜ ᱠᱟᱹᱢᱤ ᱥᱮᱫ ᱤᱭᱟᱹ ᱧᱚᱜ ᱠᱟᱹᱢᱤ ᱫᱚᱦᱟᱸᱜ ᱵᱟᱹᱧ ᱪᱟᱞᱟᱣ ᱟᱠᱟᱱᱟ ᱵᱟᱹᱧ ᱪᱟᱞᱟᱜ ᱠᱟᱱᱟ ᱛᱚ ᱱᱤᱡᱮᱨᱟᱜ ᱜᱮ ᱦᱩᱲᱩ ᱨᱚᱦᱚᱭ ᱥᱚᱢᱚᱭ ᱫᱚ ᱛᱷᱚᱲᱟ ᱠᱟᱹᱢᱤ ᱦᱚᱸ ᱠᱟᱹᱢᱤ ᱦᱩᱭᱩᱜᱼᱟ ᱯᱟᱲᱦᱟᱣ ᱦᱚᱸ ᱯᱟᱲᱦᱟᱣ ᱦᱩᱭᱩᱜᱼᱟ ᱡᱚᱛᱚ ᱜᱮ ᱧᱮᱞ ᱦᱩᱭᱩᱜᱼᱟ ᱚᱱᱮ ᱚᱱᱠᱟ
ᱦᱳᱭ ᱦᱮᱸ ᱜᱚᱢᱠᱮ ᱡᱚᱛᱚ ᱦᱚᱲ ᱢᱟ ᱟᱵᱚ ᱢᱟ ᱱᱤᱛᱚᱜ ᱢᱟ
ᱯᱟᱹᱴᱷᱩᱭᱟᱹ ᱠᱚ ᱠᱟᱱᱟ ᱵᱚᱱ ᱡᱚᱛᱚ ᱦᱚᱲ ᱜᱮᱵᱚᱱ ᱚᱞᱚᱜ ᱯᱟᱲᱦᱟᱜ ᱠᱟᱱ ᱟᱫᱚ ᱚᱱᱠᱟ ᱜᱮ ᱠᱟᱹᱢᱤ ᱫᱤᱱ ᱚᱠᱛᱮ ᱨᱮᱫᱚ ᱛᱷᱚᱲᱟ ᱜᱟᱱ ᱚᱲᱟᱜ ᱨᱮ ᱛᱷᱚᱲᱟ ᱜᱚᱲᱚ ᱵᱟᱲᱟ ᱠᱚ ᱡᱟᱹᱨᱩᱲ ᱠᱟᱱ ᱜᱮᱭᱟ ᱟᱹᱞᱤᱧ ᱦᱚᱞᱤᱧ ᱪᱮᱫ ᱠᱚ ᱢᱮᱱᱟ ᱠᱚᱞᱮᱡᱽ ᱨᱮ ᱢᱮᱱᱟᱜ ᱞᱤᱧᱟ ᱟᱫᱚ ᱱᱤᱛᱚᱜ ᱟᱹᱞᱤᱧ ᱱᱤᱛᱚᱜ ᱚᱲᱟᱜ ᱨᱮᱞᱤᱧ ᱦᱮᱡ ᱟᱠᱟᱱᱟ ᱠᱟᱹᱢᱤ ᱤᱭᱟᱹᱛᱮ ᱪᱚ ᱛᱤᱨᱤᱥ ᱡᱩᱱ ᱵᱟᱫᱮ ᱫᱚ ᱵᱟᱹᱞᱤᱧ ᱪᱟᱞᱟᱣ ᱨᱩᱣᱟᱹᱲ ᱠᱟᱱᱟ ᱱᱤᱛᱚᱜ ᱚᱲᱟᱜ ᱨᱮᱜᱮ ᱢᱮᱱᱟᱜ ᱞᱤᱧ ᱟᱫᱚ ᱠᱟᱹᱢᱤ ᱤᱭᱟᱹᱛᱮ ᱫᱟᱜᱟᱭ ᱚᱱᱟ ᱤᱭᱟᱹ ᱦᱤᱥᱟᱹᱵ ᱛᱮᱞᱤᱧ ᱚᱲᱟᱜ ᱨᱮ ᱦᱮᱱᱟᱜ ᱞᱤᱧᱟᱹ ᱜᱚᱲᱚ ᱞᱟᱹᱜᱤᱫ ᱫᱚ ᱫᱟᱜ ᱦᱚᱸ ᱵᱟᱭ ᱫᱟᱜ ᱮᱫᱟ ᱫᱟᱜ ᱦᱚᱸ ᱵᱟᱭ ᱡᱟᱹᱲᱤᱭᱫᱟ ᱟᱫᱚ ᱚᱱᱟᱛᱮ ᱚᱲᱟᱜ ᱨᱮᱜᱮ ᱢᱮᱱᱟᱜ ᱞᱤᱧᱟᱹ ᱟᱨ ᱪᱮᱫ ᱠᱚ ᱢᱮᱱᱟ ᱟᱪᱪᱷᱟ ᱜᱚᱝᱠᱮ ᱟᱯᱮᱥᱮᱫ ᱫᱚ ᱚᱱᱟ ᱥᱤ ᱮᱢᱟᱱ ᱠᱚ ᱥᱤ ᱫᱚ ᱪᱮᱫ ᱛᱮᱯᱮ ᱥᱤᱭᱟ ᱠᱷᱮᱛ ᱠᱚ ᱜᱟᱹᱰᱤ ᱛᱮᱯᱮ ᱥᱤ ᱟᱥᱮ ᱰᱟᱝᱨᱤ ᱛᱮ ᱤᱭᱟᱹ ᱛᱮ
ᱦᱮᱸ ᱟᱞᱮ ᱱᱟᱠᱷᱟ ᱫᱚ ᱱᱚᱛᱮ ᱫᱚ ᱦᱟᱸᱜ ᱞᱟᱦᱟᱛᱮ ᱫᱚᱠᱚ ᱥᱤ ᱟᱹᱜᱩᱭ ᱴᱷᱮᱱ ᱜᱮᱭᱟ ᱦᱟᱸᱜ ᱰᱟᱝᱨᱟ ᱱᱟᱦᱮᱞ ᱠᱚᱛᱮ ᱟᱨᱠᱤ ᱟᱫᱚ ᱱᱮᱛᱟᱨ ᱜᱮ ᱦᱟᱸᱜ ᱵᱮᱥᱤᱨ ᱵᱷᱟᱜᱽ ᱱᱤᱭᱟᱹ ᱜᱟᱹᱰᱤ ᱴᱟᱠᱴᱟᱨ ᱠᱚ ᱦᱮᱡ ᱟᱠᱟᱱ ᱛᱮ ᱚᱱᱟ ᱠᱷᱟᱹᱛᱤᱨ ᱛᱮ ᱴᱨᱟᱠᱴᱟᱨ ᱠᱚᱛᱮ ᱜᱮᱠᱚ ᱥᱤ ᱦᱩᱭᱩᱜ ᱠᱟᱱᱟ ᱡᱟᱹᱥᱛᱤ ᱧᱚᱜ ᱠᱷᱮᱛ ᱠᱚᱫᱚ ᱟᱨ ᱡᱟᱦᱟᱸᱭᱟᱜ ᱫᱚ ᱦᱟᱸᱜ ᱛᱷᱚᱲᱟ ᱛᱷᱚᱲᱟ ᱢᱮᱱᱟᱜ ᱠᱟᱫ ᱛᱟᱭᱟ ᱥᱮ ᱴᱨᱟᱠᱴᱟᱨ ᱵᱟᱝ ᱵᱚᱞᱚᱜᱼᱟ ᱚᱸᱰᱮ ᱫᱚ ᱩᱱᱤ ᱫᱚ ᱛᱩᱲᱤ ᱮᱨ ᱞᱟᱹᱜᱤᱫ ᱥᱮ ᱡᱟᱦᱟᱱᱟᱜ ᱥᱚᱵᱡᱤ ᱨᱚᱦᱚᱭ ᱞᱟᱹᱜᱤᱫ ᱩᱱᱤ ᱫᱚ ᱟᱭᱟᱜ ᱤᱭᱟᱹ ᱰᱟᱝᱨᱟ ᱱᱟᱦᱮᱞ ᱛᱮᱜᱮ ᱥᱤᱭᱟ ᱚᱱᱮ ᱚᱱᱠᱟ ᱢᱟᱱᱮ ᱰᱟᱝᱨᱟ ᱠᱚᱦᱚᱸ ᱢᱮᱱᱟᱜ ᱠᱚᱜᱮᱭᱟ ᱟᱞᱮ ᱟᱹᱛᱩ ᱟᱛᱳ ᱨᱮᱫᱚ ᱟᱹᱰᱤ ᱟᱭᱢᱟ ᱦᱚᱲ ᱨᱮᱱ ᱜᱮ ᱟᱫᱚ ᱱᱤᱡᱮᱨᱟᱜ ᱫᱚ ᱛᱷᱚᱲᱟ ᱧᱚᱜ ᱠᱚ ᱛᱟᱦᱮᱱ ᱠᱷᱟᱡ ᱫᱚ ᱱᱤᱡᱮ ᱛᱮᱜᱮ ᱥᱤ ᱠᱮᱫᱟ ᱚᱱᱮ ᱚᱱᱠᱟ ᱴᱨᱟᱠᱴᱟᱨ ᱫᱚ ᱡᱚᱠᱷᱚᱱ ᱟᱭᱢᱟ ᱠᱷᱮᱛ ᱦᱮᱱᱟᱜ ᱛᱟᱭᱟ ᱞᱟᱹᱴᱩ ᱧᱚᱜ ᱠᱷᱮᱛ ᱠᱚ ᱚᱱᱛᱮᱭ ᱤᱫᱤᱭᱟ ᱩᱱᱠᱩ ᱦᱚᱲ ᱚᱱᱮ ᱚᱱᱠᱟ
ᱦᱳᱭ ᱟᱹᱰᱤ ᱢᱚᱸᱡᱽ ᱵᱮᱱ ᱞᱟᱹᱭ ᱠᱮᱫᱟ ᱜᱚᱝᱠᱮ ᱟᱞᱮ ᱯᱟᱥᱴᱟ ᱦᱚᱸ ᱚᱱᱠᱟᱜ ᱜᱮ ᱡᱟᱦᱟᱸᱭ ᱠᱚ ᱛᱷᱚᱲᱟ ᱛᱷᱩᱲᱤ ᱠᱷᱮᱛ ᱠᱚ ᱢᱮᱱᱟᱜ ᱛᱟᱠᱚᱣᱟ ᱩᱱᱠᱩ ᱫᱚ ᱱᱤᱡᱮᱨ ᱱᱤᱡᱮᱨ ᱛᱮ ᱰᱟᱝᱨᱟ ᱱᱟᱦᱮᱞ ᱛᱮᱜᱮ ᱠᱚ ᱥᱤᱭᱫᱟ ᱟᱨ ᱡᱟᱦᱟᱸᱭ ᱫᱚ ᱞᱟᱹᱴᱩ ᱞᱟᱹᱴᱩ ᱠᱷᱮᱛ ᱠᱚ ᱢᱮᱱᱟᱜᱼᱟ ᱞᱟᱹᱴᱩ, ᱞᱟᱹᱴᱩ ᱯᱤᱰᱷᱟᱹ ᱞᱟᱹᱴᱩ ᱞᱟᱹᱴᱩ ᱠᱷᱮᱛ ᱠᱚ ᱡᱟᱦᱟᱸᱭ ᱴᱷᱮᱡ- ᱦᱮᱱᱟᱜ-ᱟ ᱩᱱᱠᱩ ᱫᱚ ᱜᱟᱹᱰᱤ ᱮᱢᱟᱱᱛᱮ ᱟᱠᱩ ᱛᱮᱠᱚ ᱠᱚ ᱥᱤ ᱵᱟᱲᱟ ᱦᱚᱪᱚᱭᱮᱫᱟᱺ ᱟᱨ ᱥᱟᱹᱨᱫᱤ ᱠᱟᱹᱢᱤ ᱫᱤᱱ ᱫᱚ ᱪᱮᱜ ᱠᱚ ᱢᱮᱱᱟ ᱴᱮᱠᱴᱟᱨ ᱠᱚᱠᱚ ᱟᱹᱜᱩᱭ ᱦᱟᱸᱛᱚ ᱟᱫᱚ ᱛᱷᱚᱲᱟ ᱜᱟᱱ ᱰᱟᱹᱝᱨᱤ ᱱᱟᱦᱮᱞ ᱠᱟᱛᱮ ᱥᱤ ᱫᱚ ᱛᱷᱚᱲᱟ ᱥᱚᱢᱚᱭ ᱞᱟᱜᱟᱣ ᱧᱚᱜᱚᱜ ᱜᱮᱭᱟ ᱟᱫᱚ ᱪᱮᱫ ᱠᱚ ᱢᱮᱱᱟ ᱚᱱᱟᱛᱮ ᱴᱨᱟᱠᱴᱟᱨ ᱛᱮᱜᱮ ᱠᱚ ᱥᱤ ᱚᱪᱚᱭᱟ ᱡᱟᱦᱟᱸᱭ ᱠᱚ ᱠᱩᱞᱟᱹᱣ ᱫᱟᱲᱮᱭᱟᱜᱼᱟ ᱡᱮᱥᱮ ᱱᱮᱛᱟᱨ ᱢᱟ ᱴᱨᱟᱠᱴᱟᱨ ᱛᱮᱦᱚᱸ ᱛᱮᱢ ᱥᱤ ᱦᱚᱪᱚ ᱠᱷᱟᱡ ᱯᱚᱭᱥᱟ ᱠᱚ ᱞᱟᱜᱟᱜᱼᱟ ᱛᱷᱚ ᱟᱫᱚ ᱚᱱᱟᱛᱮ, ᱡᱟᱦᱟᱸᱭ ᱠᱩ ᱤᱭᱟᱹ ᱥᱤ ᱚᱪᱚ ᱫᱟᱲᱮᱭᱟᱜᱼᱟ ᱟᱫᱚ ᱩᱱᱠᱩ ᱫᱚᱠᱚ ᱥᱤ ᱚᱪᱚᱭᱮᱫᱟ ᱟᱫᱚ ᱟᱞᱮ ᱴᱷᱮᱱ ᱫᱚ ᱡᱟᱹᱥᱛᱤ ᱜᱟᱰᱟ ᱮᱢᱟᱱ ᱠᱚᱨᱮ ᱠᱚ ᱠᱟᱹᱢᱤᱭᱮᱜ ᱠᱟᱱᱛᱮ ᱟᱫᱚ ᱨᱳᱡᱽᱜᱟᱨᱮᱫ ᱛᱮᱠᱚ ᱚᱱᱟ ᱠᱚ ᱵᱟᱠᱷᱨᱟ ᱯᱚᱭᱥᱟ ᱫᱚᱠᱩ ᱫᱚᱦᱚ ᱠᱟᱜᱼᱟ ᱥᱤ ᱦᱚᱪᱚᱭ ᱞᱟᱹᱜᱤᱫ ᱟᱫᱚ ᱚᱱᱟᱛᱮ ᱟᱫᱚᱢ ᱠᱚᱫᱚ ᱚᱱᱟ ᱵᱷᱚᱨᱥᱟ ᱢᱮᱱᱟᱜ ᱠᱚᱛᱮ ᱰᱟᱝᱨᱟ ᱫᱚ ᱵᱟᱹᱱᱩᱜ ᱠᱚᱛᱟ ᱠᱚᱣᱟ ᱟᱨ ᱟᱫᱚᱢ ᱠᱚᱫᱚ ᱦᱮᱢᱟᱞ ᱡᱟᱞ ᱡᱟᱦᱟᱸ
ᱦᱳᱭ
ᱟᱹᱭᱠᱟᱹᱣ ᱫᱟ ᱦᱚᱲ ᱡᱟᱹᱥᱛᱤ ᱢᱮᱱᱟᱜ ᱠᱚ ᱚᱲᱟᱜ ᱨᱮ ᱧᱮᱞ ᱫᱟᱲᱮ ᱠᱩ ᱞᱮᱠᱟ ᱠᱚ ᱩᱱᱠᱩ ᱴᱷᱮᱱ ᱫᱚ ᱢᱟᱞᱡᱟᱞ ᱠᱩᱲ ᱠᱟᱰᱟ ᱰᱟᱝᱨᱟ ᱠᱚ ᱢᱮᱱᱟᱜ ᱠᱚᱛᱟ ᱠᱚ ᱜᱮᱭᱟ ᱟᱫᱚ ᱚᱱᱟᱛᱮ ᱵᱟᱱᱟᱨ ᱞᱮᱠᱟ ᱛᱮᱜᱮ ᱦᱩᱭᱩᱜᱼᱟ ᱾ ᱤᱭᱟᱹ ᱛᱮᱦᱚᱸ ᱤᱭᱟᱹ ᱛᱮᱦᱚᱸ ᱜᱟᱹᱰᱤ ᱛᱮᱦᱚᱸ ᱟᱨ ᱴᱮᱠᱴᱟᱨ ᱛᱮᱦᱚᱸ ᱤᱭᱟᱹ ᱛᱮᱦᱚᱸ ᱰᱟᱹᱝᱨᱤ ᱛᱮᱦᱚᱸ ᱾
ᱟᱪᱪᱷᱟ ᱱᱟᱯᱟᱭ ᱜᱮ ᱟᱫᱚ ᱚᱱᱟᱜᱮ ᱟᱯᱮ ᱥᱮᱱᱟᱜ ᱫᱚ ᱪᱮᱫ ᱞᱮᱠᱟ ᱪᱚ ᱫᱤᱥᱟᱢ ᱫᱟᱨᱮ ᱵᱩᱨᱩ ᱠᱚᱫᱚ ᱪᱮᱫ ᱞᱮᱠᱟ ᱪᱮᱜ ᱠᱚ ᱫᱟᱲᱮ ᱪᱚ ᱢᱮᱱᱟᱜ ᱟᱠᱟᱫ ᱵᱟᱹᱱᱩᱜ ᱠᱚᱫ ᱟᱞᱮ ᱥᱮᱡ ᱫᱚᱸ ᱱᱚᱛᱮ ᱫᱚ ᱛᱮ ᱵᱩᱨᱩ ᱫᱚᱦᱚᱸ ᱵᱟᱹᱱᱩᱜ ᱠᱟᱜᱼᱟ ᱫᱟᱨᱮ ᱠᱚᱫᱚ ᱵᱮᱥ ᱟᱭᱢᱟ ᱨᱚᱠᱚᱢ ᱫᱟᱨᱮ ᱢᱮᱱᱟᱜ ᱠᱟᱜᱼᱟ᱾ ᱡᱮᱢᱚᱱ ᱛᱟᱞᱮ ᱫᱟᱨᱮ ᱠᱚ ᱢᱮᱱᱟᱜ ᱠᱟᱜᱼᱟ ᱱᱚᱛᱮ ᱟᱨ ᱱᱤᱢ ᱫᱟᱨᱮ ᱠᱚ ᱟᱭᱢᱟ ᱨᱚᱠᱚᱢ ᱫᱟᱨᱮ ᱢᱮᱱᱟᱜ ᱟᱠᱟᱫᱟ ᱟᱞᱮ ᱥᱮᱡ ᱫᱚ ᱛᱷᱚᱲᱟ ᱜᱟᱡᱟᱲ ᱦᱚᱸ ᱜᱟᱡᱟᱲ ᱫᱤᱥᱚᱢ ᱠᱟᱱᱟ ᱦᱮᱸ ᱟᱨ ᱚᱲᱟᱜ ᱠᱚᱫᱚ ᱚᱲᱟᱜ ᱨᱮ ᱟᱫᱚ ᱡᱟᱜᱮᱞᱮ ᱨᱚᱦᱚᱭ ᱵᱟᱲᱟ ᱠᱟᱜᱼᱟ ᱞᱚᱣᱟ ᱫᱟᱨᱮ ᱠᱚ ᱢᱮᱱᱟᱜ ᱛᱟᱞᱮᱭᱟ ᱥᱟᱹᱯᱟᱹᱨᱤ ᱫᱟᱨᱮ ᱠᱚ ᱢᱮᱱᱟᱜᱼᱟ ᱩᱞ ᱫᱟᱲᱤ ᱠᱩ ᱦᱮᱸ ᱟᱨ ᱞᱮᱵᱩ ᱫᱟᱨᱮ ᱠᱩ ᱚᱱᱟ ᱠᱩ ᱢᱮᱱᱟᱜ ᱛᱟᱞᱮᱭᱟ ᱟᱨ ᱡᱟᱜᱮ ᱜᱟᱹᱰᱭᱟᱹ ᱠᱚ ᱢᱮᱱᱟᱜ ᱛᱟᱞᱮᱭᱟ ᱦᱟᱹᱠᱩ ᱠᱩ ᱞᱮ ᱪᱟᱥ ᱵᱟᱲᱟ ᱟᱠᱟᱫ ᱠᱚᱣᱟ ᱟᱫᱚ ᱱᱤᱡᱮ ᱨᱮ ᱡᱚᱢ ᱵᱟᱠᱷᱨᱟ ᱟᱨᱠᱤ ᱚᱱᱮ ᱚᱱᱠᱟ ᱟᱨ ᱟᱯᱮᱭᱟᱜ ᱠᱚᱫᱚ ᱦᱟᱸᱜ
ᱦᱮᱸ ᱟᱞᱮ ᱦᱚᱸ ᱜᱚᱢᱠᱮ ᱟᱰᱤ ᱢᱚᱡᱽ ᱵᱮᱱ ᱞᱟᱹᱭ ᱠᱮᱜᱼᱟ ᱾ ᱟᱞᱮ ᱦᱚᱸ ᱟᱞᱮ ᱟᱞᱮᱭᱟᱜ ᱯᱟᱥᱴᱟ ᱦᱚᱸ ᱜᱟᱹᱰᱭᱟᱹ ᱠᱚ ᱢᱮᱱᱟᱜ ᱛᱟᱞᱮᱭᱟ ᱦᱟᱹᱠᱩ ᱠᱚᱞᱮ ᱚᱱᱟ ᱠᱚᱨᱮᱞᱮ ᱫᱚᱦᱚ ᱠᱚᱣᱟ ᱟ ᱜᱟᱹᱰᱭᱟᱹ ᱠᱚᱨᱮ ᱟᱨ ᱪᱮᱫ ᱠᱚ ᱢᱮᱱᱟ ᱫᱟᱨᱮ ᱮᱢᱟᱱ ᱠᱚᱫᱚ ᱵᱟᱨ ᱟᱞᱮ ᱟᱹᱛᱩ ᱵᱟᱨᱦᱨᱮ ᱠᱷᱚᱡ ᱜᱮ ᱵᱟᱨᱦᱮ ᱥᱮᱡ ᱨᱳᱰ ᱢᱮᱱᱟᱜᱼᱟ ᱟᱫᱚ ᱠᱷᱚᱡ ᱵᱮᱱ ᱧᱮᱞ ᱠᱷᱟᱡ ᱫᱚ ᱟᱹᱭᱠᱟᱹᱣ ᱟᱢ ᱵᱚᱞᱮ ᱱᱚᱣᱟ ᱫᱚ ᱟᱛᱳ ᱫᱚ ᱵᱟᱝ ᱠᱟᱱᱟ ᱵᱤᱨ ᱠᱟᱱᱟ ᱞᱮᱠᱤᱱ ᱵᱚᱞᱚ ᱠᱟᱛᱮᱫ ᱫᱚ ᱯᱩᱨᱟᱹ ᱯᱷᱟᱸᱠᱟ ᱜᱮᱭᱟ ᱯᱩᱨᱟᱹ ᱜᱚᱴᱟ ᱟᱹᱛᱩ ᱜᱚᱴᱟ ᱤᱭᱟᱹ ᱟᱹᱛᱩ ᱢᱮᱱᱟᱜᱼᱟ ᱜᱚᱴᱟ ᱴᱟᱺᱰᱤ ᱢᱮᱱᱟᱜᱼᱟ᱾ ᱠᱷᱮᱛ ᱢᱮᱱᱟᱜᱼᱟ ᱵᱟᱹᱭᱦᱟᱹᱲ ᱯᱩᱨᱟᱹ ᱚᱱᱠᱟ ᱧᱮᱞᱚᱜᱼᱟ ᱞᱮᱠᱤᱱ- ᱟᱞᱮ ᱥᱮᱡ ᱫᱚ ᱢᱟᱛᱠᱚᱢ ᱫᱟᱨᱮ ᱢᱮᱱᱟᱜᱼᱟ ᱢᱤᱫᱴᱮᱡ ᱵᱟᱜᱟᱱ ᱠᱟᱱᱟ᱾ ᱥᱤᱡᱚᱱ ᱨᱮ ᱚᱠᱟ ᱢᱟᱛᱠᱚᱢ ᱧᱩᱨᱩᱜᱼᱟ ᱟᱫᱚ ᱡᱚᱛᱚ ᱡᱚᱛᱚ ᱴᱚᱞᱟ ᱨᱮᱭᱟᱜ ᱚᱸᱰᱮᱜ ᱜᱮ ᱫᱟᱨᱮ ᱢᱮᱱᱟᱜᱼᱟ ᱟᱫᱚ ᱚᱸᱰᱮ ᱠᱚ ᱦᱟᱡᱩᱜᱼᱟ ᱟᱨ ᱚᱸᱰᱮ ᱠᱷᱚᱡ ᱠᱚ ᱦᱟᱞᱟᱝ ᱤᱫᱤᱭᱟ ᱟᱨ ᱮᱥᱮ ᱫᱚ ᱛᱮᱫ ᱫᱟᱨ ᱫᱟᱨᱮ ᱠᱩ ᱛᱟᱞᱮ ᱫᱟᱨᱮ ᱠᱷᱤᱡᱩᱨ ᱫᱟᱨᱮ ᱠᱩ ᱦᱟᱸᱰᱮ ᱱᱟᱰᱮ ᱦᱟᱸᱰᱮ ᱱᱟᱰᱮ ᱢᱮᱱᱟᱜ ᱵᱟᱲᱟ ᱜᱮᱭᱟ ᱛᱤᱱᱟᱹᱜ ᱡᱟᱹᱥᱛᱤ ᱫᱚ ᱵᱟᱹᱱᱩᱜᱼᱟ
ᱚᱻ ᱟᱪᱪᱷᱟ